ᱦᱮᱸ ᱥᱮᱛᱟᱜ ᱥᱟᱹᱜᱩᱱ ᱡᱚᱦᱟᱨ
ᱦᱸ ᱛᱟᱨᱯᱚᱨᱮ ᱵᱮᱨᱮᱫ ᱵᱟᱲᱟ ᱠᱚ ᱦᱩᱭ ᱠᱟᱱᱟ
ᱛᱚ ᱤᱧᱟᱹᱜ ᱜᱮ ᱦᱟᱸᱜ ᱵᱮᱨᱮᱫ ᱵᱟᱲᱟ ᱠᱚ ᱦᱩᱭ ᱟᱠᱟᱱᱟ
ᱫᱤᱥᱚᱢ ᱨᱮᱜᱮ ᱥᱮ ᱚᱠᱟᱨᱮ
ᱦᱮᱸ ᱚᱲᱟᱜ ᱥᱮᱫ ᱨᱮᱜᱤ ᱮᱥᱮ ᱫᱚ
ᱦᱩᱸ ᱛᱟᱦᱞᱮ ᱛ ᱫᱚ ᱪᱮᱫ ᱠᱚ ᱪᱤᱠᱟᱹᱭ ᱦᱩᱭᱩᱜ ᱞᱟᱹᱜᱤᱫ
ᱱᱤᱛᱚᱜ ᱫᱚ ᱮᱥᱮ ᱪᱷᱩᱴᱤ ᱵᱟᱲᱟ ᱠᱚ ᱦᱩᱭ ᱵᱟᱲᱟᱣ ᱠᱟᱱᱟ ᱢᱚᱛᱞᱚᱵ ᱚᱲᱟᱜ ᱨᱮᱜᱮ ᱢᱤᱱᱟᱹᱧᱟ ᱥᱮ ᱠᱚᱞᱮᱡᱽ ᱠᱚ
ᱟᱪᱪᱷᱟ ᱟᱪᱪᱷᱟ ᱠᱚᱞᱮᱡᱽᱮᱢ ᱟᱪᱪᱷᱟ ᱠᱚᱞᱮᱡᱽ ᱨᱮᱢ ᱚᱞᱚᱜ ᱠᱟᱱ ᱜᱮᱭᱟ ᱛᱟᱦᱚᱞᱮ
ᱦᱮᱸ ᱦᱮᱸ ᱠᱚᱞᱮᱡᱽ ᱨᱮ ᱟᱨ ᱟᱢᱟᱜ ᱩᱯᱨᱩᱢ ᱫᱚ ᱦᱟᱸᱜ ᱚᱠᱟ ᱟᱹᱛᱩᱳ ᱫᱤᱥᱚᱢ ᱠᱚ
ᱦᱮᱸ ᱟᱫᱚ ᱤᱧᱫᱚ ᱱᱟ ᱠᱷᱟᱡ ᱵᱮᱝᱜᱚᱞ ᱥᱮᱫ ᱨᱤᱱᱤᱡ ᱠᱟᱹᱱᱟᱹᱧ ᱛᱚᱠᱷᱚᱱ ᱜᱮ ᱱᱟ ᱠᱷᱷᱟᱡ ᱯᱷᱳᱱ ᱫᱚ ᱦᱩᱭᱩᱜ ᱠᱟᱱᱟ
ᱟᱪᱪᱷᱟ ᱟᱨ ᱚᱠᱟ ᱡᱮᱞᱟ ᱦᱟᱸᱜ
ᱱᱚᱣᱟ ᱢᱮᱫᱽᱱᱟᱤᱯᱩᱨ
ᱟᱪᱪᱷᱟ
ᱤᱱᱟᱹᱜ ᱠᱚᱫᱚ ᱵᱟᱵᱚᱱ ᱞᱟᱹᱭᱟ ᱱᱟᱠᱷᱟᱡ ᱚᱱᱟ ᱠᱚᱫᱚ
ᱥᱮ ᱵᱟᱝ ᱜᱟᱱᱚᱜᱼᱟ ᱥᱮ ᱪᱮᱫ
ᱦᱳᱭ ᱚᱱᱟ ᱠᱚᱫᱚ ᱵᱟᱨᱚᱱ ᱦ ᱠᱷᱟᱱ ᱤᱱᱟᱹ ᱩᱯᱨᱩᱢ ᱵ ᱴ ᱴᱷᱤᱠᱟᱹᱱᱟ ᱠᱚᱫᱚ ᱞᱟᱹᱭ ᱢᱟᱱᱟ ᱜᱮᱭᱟ ᱛᱟᱨᱯᱚᱨ ᱦᱚᱞᱟ ᱪᱮᱫ ᱠᱚᱯᱮ ᱪᱤᱠᱟᱹ ᱠᱮᱫᱟ
ᱦᱚᱞᱟ ᱫᱚ ᱡᱟᱣ ᱫᱤᱱ ᱞᱮᱠᱟᱟᱜᱮ ᱮᱭᱥᱮᱜᱮ ᱡᱟᱦᱟᱱᱟᱜ ᱠᱷᱟᱥ ᱫᱚ ᱵᱟᱝ ᱪᱮᱠᱟ ᱦᱩᱭᱱᱟ
ᱟᱪᱪᱷᱟ ᱟᱪᱪᱷᱟ
ᱦᱩᱲᱩ ᱟᱯᱷᱚᱨ ᱠᱚ ᱱᱚᱛᱮ ᱫᱚᱦᱟᱸᱜ ᱮᱦᱚᱵ ᱵᱟᱲᱟ ᱦᱩ ᱟᱠᱟᱱᱟ
ᱚ ᱪᱟᱨᱟ ᱠᱚᱯᱮ ᱜᱤᱰᱮᱫᱟ
ᱦᱮᱸ
ᱦᱩᱸ ᱟᱞᱮ ᱢᱟ ᱪᱟᱨᱟᱞᱮ ᱚᱻ ᱫᱟᱜ ᱪᱮᱫ ᱞᱮᱠᱟ ᱚᱱᱛᱮ
ᱫᱟᱜ ᱦᱚᱸ ᱴᱷᱤᱠ ᱴᱷᱟᱠ ᱜᱮ ᱱᱤᱭᱟᱹ ᱫᱚᱚᱢ ᱛᱷᱚᱲᱟ ᱞᱟᱦᱟ ᱧᱚᱜᱼᱟ ᱫᱟᱜ ᱠᱮᱫ ᱛᱮ ᱟᱫᱚ ᱟᱠᱫᱚᱢ ᱵᱟᱠᱚ ᱟᱯᱷᱚᱨ ᱟᱠᱟᱫ ᱛᱟᱦᱮᱸᱱ ᱩᱱᱠᱩ ᱜᱮ ᱫᱤᱠᱠᱚᱛ ᱯᱟᱲᱟᱣ ᱟᱠᱟᱫ ᱠᱚᱣᱟ ᱦᱟᱸᱜ ᱟᱫᱚ ᱵᱟᱨᱯᱮ ᱫᱤᱱ ᱟᱪᱪᱷᱟ ᱚᱱᱛᱮ ᱫᱟᱜ ᱵᱟᱭ ᱫᱟᱜ ᱮᱫᱟ
ᱵᱟᱭ ᱫᱟᱜ ᱮᱫᱟ ᱫᱚᱢᱮ ᱥᱤᱛᱩᱝ ᱜᱚᱨᱚᱢ ᱜᱚᱨᱚᱢ ᱯ ᱫᱚᱢᱮ ᱵᱩᱡᱷᱟᱹᱜ ᱠᱟᱱᱟ
ᱟᱪᱪᱷᱟ ᱱᱚᱛᱮ ᱢᱤᱫ ᱦᱟᱯᱛᱟ ᱠᱷᱚᱡ ᱛᱷᱚᱲᱟ ᱨᱤᱢᱤᱞ ᱜᱮ ᱧᱮᱞᱚᱜ ᱠᱟᱱᱟ ᱵᱟᱨ ᱯᱮ ᱫᱤᱱ ᱞᱟᱦᱟᱨᱮ ᱫᱟᱜ ᱞᱮᱫᱟ ᱟᱨ ᱱᱤᱛᱚᱜ ᱫᱚ ᱥᱤᱛᱩᱝ ᱵᱟᱭ ᱥᱤᱛᱩ ᱥᱤᱛᱩᱝᱫᱟ ᱠᱷᱟᱹᱞᱤᱰᱤ ᱨᱤᱢᱤᱞ ᱢᱮᱱᱟᱜᱼᱟ
ᱚᱪ ᱵᱟᱭ ᱥᱮᱛᱳᱝ ᱫᱟ ᱚᱱᱛᱮᱫᱚ
ᱦᱮᱸ ᱢᱤᱫ ᱦᱟᱯᱛᱟ ᱠᱷᱚᱱ ᱵᱟᱭ ᱥᱤᱛᱩᱝ ᱮᱫᱟ
ᱫᱚᱢᱮ ᱫᱟᱜ ᱟᱯᱮ ᱠᱟᱱ ᱫᱚᱭ ᱟᱯᱮ ᱫᱚ
ᱟᱹᱰᱤ ᱡᱟᱹᱥᱛᱤ ᱫᱚ ᱵᱟᱝ ᱮᱱᱦᱚᱸ ᱛᱷᱚᱲᱟ ᱚᱛ ᱞᱚᱦᱚᱫᱚᱜ ᱞᱮᱠᱟᱟᱭ ᱫᱟᱜ ᱞᱮᱫᱟ ᱟᱨ ᱱᱤᱛᱳᱜ ᱫᱚ ᱵᱟᱭ ᱫᱟᱜ ᱦᱟᱛᱟᱲ ᱠᱟᱫᱟ ᱟᱫᱚᱛᱚ ᱞᱟᱦᱟ ᱧᱚᱜ ᱨᱮ ᱫᱟᱜ ᱛᱟᱭᱚᱢ ᱛᱮ ᱟᱨᱦᱚᱸ ᱱᱚᱜᱼᱚᱭ ᱦᱟᱜ ᱛᱤᱭᱳᱜᱚᱜ ᱠᱟᱱᱟ ᱱᱚᱣᱟ ᱦᱩᱲᱩ ᱤᱭᱟᱹ ᱫᱤᱱ ᱡᱟᱹᱯᱩᱫ ᱫᱤᱱ ᱛᱤᱭᱳᱜ ᱞᱮᱱᱠᱷᱟᱱ ᱡᱟᱹᱯᱩᱫ ᱫᱤᱱ ᱜᱮ ᱵᱟᱭ ᱫᱟᱜ ᱵᱟᱠᱷᱟᱡ ᱟᱨᱦᱚᱸ ᱟᱹᱰᱤ ᱢᱩᱥᱠᱤᱞ ᱦᱩᱭᱩᱜᱼᱟᱟᱸᱜ
ᱦᱮᱸ ᱦᱮᱸ
ᱵ ᱵᱟᱲᱟ ᱟᱠᱟᱱᱟ ᱡᱮ ᱟᱹᱰᱤ ᱞᱟᱦᱟᱨᱮ ᱡᱟᱹᱯᱩᱫ ᱞᱟᱦᱟᱨᱮᱭ ᱫᱟᱜᱟ ᱛᱟᱭᱚᱢᱛᱮ ᱵᱟᱝ ᱫᱟᱜ ᱵᱟᱭ ᱫᱟᱜᱟ
ᱦᱳᱭ ᱢᱟᱱᱮ ᱨᱚᱦᱚᱭ ᱥᱚᱢᱚᱭ ᱜᱮ ᱟᱫᱚ ᱵᱟᱭ ᱫᱟᱜᱟ
ᱦᱮᱸ ᱦᱸ ᱚᱱᱠᱟ ᱦᱩᱭ ᱵᱟᱲᱟ ᱟᱠᱟᱱᱟ ᱟᱫᱚ ᱱᱤᱭᱟᱹ ᱫᱚᱚᱢ ᱪᱮᱫ ᱞᱮᱠᱟ ᱠᱟᱱᱟ ᱦᱜ
ᱪᱮᱫ ᱠᱚ ᱦᱮᱸ ᱮᱵᱟᱨ ᱛᱟᱨᱯᱚᱨ ᱟᱯᱮᱥᱮᱫ ᱚᱱᱟ ᱮᱨᱚᱜ ᱥᱤᱢ ᱠᱚᱫᱚ ᱵᱟᱯᱮ ᱵᱚᱸᱜᱟᱜ ᱜᱮᱭᱟ ᱜᱮᱭᱟ ᱢᱟᱱᱮ ᱛᱟᱨᱟ ᱠᱚᱯᱮ ᱮᱨ ᱠᱮᱜ ᱫᱚ ᱚ ᱚᱱᱟ ᱠᱚᱫᱚ ᱦᱳᱭ ᱠᱟᱱ ᱛᱟᱯᱮᱭᱟ
ᱦᱮᱸ ᱦᱩ-ᱦᱩᱭ ᱵᱟᱲᱟᱭ ᱱᱟ ᱦᱟᱜ ᱚᱲᱟᱜ ᱤᱭᱟᱹ ᱨᱮᱫᱚ
ᱚ ᱮᱨᱚᱜ ᱠᱚ ᱛᱟᱨᱯᱚᱨᱮ ᱚᱱᱮ ᱨᱚᱦᱚᱭ ᱞᱟᱦᱟ ᱦᱚᱸᱠᱚ ᱵᱚᱸᱜᱟᱜ ᱜᱮᱭᱟ ᱟᱥᱟᱲᱤ ᱡᱟᱦᱟᱸ ᱠᱚ ᱞᱟᱹᱭᱟ
ᱦᱩ ᱦᱩ
ᱩ ᱟᱞᱮ ᱮᱨᱚᱜ ᱫᱚ ᱵᱟᱞᱮ ᱡᱚᱢ ᱠᱚᱜᱮᱭᱟ ᱟᱥᱟᱲᱤᱭᱟᱹ ᱠᱚᱜᱮᱞᱮ ᱡᱚᱢ ᱠᱚᱜᱮᱭᱟ ᱨᱚᱦᱚᱭ ᱞᱟᱦᱟ ᱨᱮ ᱡᱟᱦᱟ ᱢᱤᱫ ᱪᱮᱫ ᱵᱚᱸᱜᱟ ᱵᱩᱨᱩ ᱦᱳᱭᱳᱜᱼᱟ
ᱦᱩ ᱦᱩ ᱦᱮᱸ ᱱᱚᱛᱮ ᱦᱚᱸ ᱦᱩᱭᱩᱜ ᱜᱮᱭᱟ ᱡᱚᱛᱚ ᱜᱮ ᱵᱚᱸᱜᱟ ᱵᱩᱨᱩ ᱠᱚ
ᱩ ᱛᱟᱨᱯᱚᱨ ᱢᱟᱜ ᱢᱚᱬᱮ ᱠᱚ ᱪᱮᱫ ᱞᱮᱠᱟ ᱦᱩᱭᱩᱜᱼᱟ ᱟᱯᱮ ᱥᱮᱫ
ᱢᱟᱜ, ᱢᱟᱜ ᱢᱚᱬᱮ ᱫᱚ ᱟᱞᱮ ᱫᱚ ᱱᱚᱣᱟ ᱱᱚᱵᱷᱮᱢᱵᱚᱨ ᱰᱤᱥᱮᱢᱵᱚᱨ ᱥᱮᱜ ᱜᱮ ᱚᱱᱟ ᱤᱭᱟᱹ ᱛᱩᱞᱩᱡ ᱦᱩᱭᱩᱜᱼᱟ ᱟᱨ ᱢᱤᱫᱴᱟᱝ ᱯᱚᱨᱚᱵᱽ ᱢᱮᱱᱟᱜᱼᱟ ᱵᱚᱪᱷᱚᱨ ᱨᱮ ᱢᱤᱫ ᱫᱷᱟᱣ ᱜᱮ ᱦᱩᱭᱩᱜᱼᱟ ᱪᱮᱫ ᱞᱮᱠᱟ ᱢᱟᱜ ᱢᱚᱬᱮ ᱦᱩᱭᱩᱜ ᱜᱮᱭᱟ ᱱᱚᱣᱟ ᱠᱟᱨᱛᱤᱠ ᱵᱟᱫ ᱥᱚᱦᱨᱟᱭ ᱟᱯᱮ ᱥᱮᱱᱟᱜ ᱥᱚᱦᱨᱟᱭ ᱛᱟᱭᱚᱢ
ᱚ ᱟᱯᱮ ᱫᱚ ᱛᱤᱥ ᱯᱮ ᱥᱚᱦᱨᱟᱭᱚᱜ ᱠᱟᱱᱟ ᱛᱟᱦᱚᱞᱮ ᱥᱚᱨᱦᱟᱭ ᱪᱟᱸᱫᱚ ᱜᱮᱯᱮ ᱥᱚᱨᱦᱟᱭᱚᱜᱼᱟ ᱥᱚᱨᱦᱟᱭ ᱪᱟᱸᱫᱚᱳ ᱜᱮᱯᱮ ᱥᱚᱨᱦᱟᱭᱚᱜᱼᱟ ᱥᱮ ᱮᱴᱟᱜ ᱜᱮ
ᱤᱧ ᱫᱚ ᱱᱚᱛᱮ ᱥᱟᱱᱛᱟᱞ ᱯᱟᱨᱜᱟᱱᱟ ᱥᱮᱱᱤᱡ ᱠᱟᱹᱱᱤᱧ ᱟᱫᱚ ᱱᱚᱛᱮ ᱫᱚ ᱯᱩᱥ ᱪᱟᱸᱫᱳ ᱨᱮᱞᱮ ᱥᱚᱦᱨᱟᱭᱚᱜ ᱠᱟᱱᱟ ᱚᱱᱟ ᱥᱟᱠᱨᱟᱛ ᱥᱟᱶᱛᱮ
ᱚ ᱟᱪᱪᱷᱟ ᱚᱱᱟ ᱡᱟᱱᱩᱣᱟᱨᱤ ᱥᱮᱫ ᱡᱟᱱᱤᱡ ᱵᱟ
ᱦᱮᱸ ᱦᱮᱸ ᱟᱨ ᱚᱱᱛᱮ ᱢᱟ ᱯᱟᱥᱮᱡ ᱚᱱᱟ ᱠᱟᱨᱛᱤᱠ ᱨᱮ ᱵᱟᱝ
ᱦᱳᱭ ᱠᱟᱨᱛᱤᱠ ᱨᱮᱭᱟᱜ ᱚᱱᱟ ᱥᱚᱦᱨᱟᱭ ᱪᱟᱸᱫᱳ ᱨᱮᱜᱮ
ᱟᱪᱪᱷᱟ ᱟᱪᱪᱷᱟ
ᱪᱮᱫ ᱞᱮᱠᱟ ᱦᱳᱭᱳᱜ ᱜᱮᱭᱟ ᱡᱟᱠ ᱡᱚᱢᱚᱠ ᱜᱮᱭᱟ
ᱦᱮᱸ ᱥᱚᱦᱨᱟᱭ ᱫᱚ ᱱᱚᱛᱮ ᱫᱚᱢ ᱟᱸᱡᱚᱢ ᱵᱟᱲᱟ ᱠᱟᱫᱟ ᱤᱭᱩᱴᱩᱵᱽ ᱠᱚᱨᱮ ᱦᱚᱸ ᱟᱹᱰᱤ ᱟᱹᱰᱤ ᱨᱟᱹᱥᱠᱟᱹ ᱠᱟᱛᱮᱜ ᱠᱚ ᱥᱚᱦᱨᱟᱭᱚᱜᱼᱟ ᱟᱨ ᱚᱱᱛᱮ ᱦᱚᱸ ᱯᱟᱥᱮᱡ ᱨᱟᱹᱥᱠᱟᱹ ᱠᱟᱛᱮᱫ ᱜᱮ
ᱦᱮᱸ ᱟᱹᱰᱤ ᱡᱟᱠ ᱡᱚᱢᱚᱠ ᱦᱳᱭᱳᱜᱼᱟ ᱯᱮᱲᱟ ᱯᱟᱹᱲᱦᱟᱹ ᱠᱚ ᱦᱮᱸ ᱡᱷᱤ ᱛᱟᱠᱚ ᱦᱟᱛᱚᱢ ᱛᱟᱠᱚ ᱚᱝᱠᱟ ᱱᱮᱶᱛᱟ ᱦᱩᱭᱩᱜ ᱜᱮᱭᱟ ᱛᱟᱨᱯᱚᱨ ᱱᱚᱛᱮ ᱡᱚᱢ ᱧᱩ ᱨᱮᱭᱟᱜ ᱦᱚᱸ ᱡᱤᱞ ᱠᱚ ᱯᱤᱴᱷᱟᱹ ᱦᱳᱭᱳᱜᱼᱟ ᱞᱮᱴᱚ ᱦᱳᱭᱳᱜ-ᱟ ᱛᱟᱨ ᱯᱚᱨᱮ ᱩᱨᱤᱡ ᱠᱚ ᱪᱟᱨᱟᱣ ᱦᱳᱭᱳᱜ-ᱟ ᱢᱟᱱᱮ ᱜᱚᱴ ᱴᱟᱺᱰᱤ ᱛᱮ ᱤᱫᱤ ᱠᱟᱛᱮᱜ ᱢᱟᱱᱮ ᱜᱚᱰᱟ ᱛᱮ᱾
ᱦᱩ ᱦᱩ
ᱟᱹᱰᱤ ᱡᱚᱢᱚᱠ ᱜᱮ ᱦᱳᱭᱳᱜ ᱜᱮᱭᱟ
ᱱᱚᱛᱮ ᱦᱚᱸ ᱟᱹᱰᱤ ᱡᱚᱢᱚᱠ ᱜᱮ ᱢᱚᱬᱮ ᱫᱤᱱ ᱨᱮᱱᱟᱜ ᱢᱚᱬ ᱢᱚᱬᱮ ᱢᱟᱦᱟ ᱨᱮᱱᱟᱜ ᱯᱚᱨᱚᱵᱽ ᱟᱹᱰᱤ ᱨᱟᱹᱥᱠᱟᱹ ᱛᱮᱜᱮ ᱠᱚ ᱢᱟᱱᱟᱣᱟ
ᱚᱱᱟ ᱛᱮᱜᱮ ᱛᱚ ᱢᱟᱦᱟ ᱟᱹᱰᱤ ᱢᱟᱨᱟᱝ ᱯᱚᱨᱚᱵᱽ ᱠᱟᱱ ᱛᱮ ᱥᱚᱦᱨᱟᱭ ᱜᱮᱛᱚ ᱢᱟᱨᱟᱝ ᱯᱚᱨᱚᱵᱽ ᱠᱟᱱ ᱛᱟᱵᱚᱱᱟ ᱟᱨ ᱦᱟᱹᱛᱤ ᱛᱟᱞᱟ ᱦᱟᱹᱛᱤ ᱥᱟᱞᱟᱜ ᱠᱚ ᱛᱩᱞᱩᱡ ᱠᱟᱫᱟ ᱠᱚ ᱦᱟᱹᱛᱤ ᱞᱮᱠᱟᱱ ᱥᱚᱦᱨᱟᱭ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱟᱞᱮ ᱦᱚᱜᱼᱚᱭ ᱦᱚᱞᱟ ᱵᱟᱦᱟ ᱦᱚᱸᱞᱮ ᱢᱟᱱᱟᱣ ᱜᱮᱭᱟ ᱵᱟᱦᱟ ᱱᱮᱥ ᱫᱚᱞᱮ ᱵᱟᱦᱟᱭᱮᱱᱟ ᱵᱟᱞᱮ ᱢᱟᱜ ᱢᱚᱬᱮ ᱠᱟᱱᱟ, ᱟᱫᱚ ᱟᱞᱮ ᱢᱟ ᱯᱮ ᱥᱮᱨᱢᱟ ᱪᱷᱟᱰᱟ ᱪᱷᱟᱰᱟ ᱞᱮ ᱢᱟᱜ ᱢᱚᱬᱮᱜ ᱜᱮᱭᱟ᱾ ᱟᱫᱚ ᱱᱮᱥ ᱫᱚᱞᱮ ᱵᱟᱦᱟᱭᱱᱟ ᱠᱟᱞᱚᱢ ᱦᱚᱸᱞᱮ ᱵᱟᱦᱟᱜᱼᱟ ᱯᱚᱛᱚᱢ ᱥᱮᱜ ᱞᱮ ᱢᱟᱜ ᱢᱚᱬᱮᱭᱟ ᱟᱫᱚ ᱦᱚᱞᱟ ᱫᱚ ᱡᱷᱤ ᱛᱟᱠᱟ ᱥᱮᱫ ᱱᱮᱣᱛᱟ ᱛᱟᱦᱮᱸ ᱠᱟᱱᱛᱮ ᱟᱞᱮ ᱥᱩᱨ ᱨᱮᱜᱮ ᱟ ᱚᱱᱛᱮ ᱱᱮᱣᱛᱟ ᱛᱟᱦᱮᱸ ᱠᱟᱱ ᱛᱮ ᱱᱮᱣᱛᱟ ᱵᱟᱠᱷᱟᱨᱟ ᱛᱮ ᱢᱟᱜ ᱢᱚᱬᱮ ᱫᱚᱞᱮ ᱫᱩᱠᱟ. ᱱᱟ
ᱯᱷᱟᱹᱜᱩᱱ ᱪᱟᱸᱫᱳ ᱥᱮᱜ ᱨᱮᱦᱟᱜ ᱵᱚᱱ ᱵᱟᱝ ᱫᱚᱵᱚᱱ ᱵᱟᱦᱟᱜ ᱠᱟᱱᱟ᱾ ᱛᱚᱝ ᱛᱚ ᱟᱹᱰᱤ ᱛᱟᱭᱱᱚᱢ ᱛᱮ ᱵᱟᱦᱟᱜ ᱠᱟᱱᱟ ᱥᱮ ᱪᱮᱫ ᱞᱮᱠᱟ?
ᱵᱟᱝ ᱚᱱᱟ ᱨᱮᱜᱮ ᱵᱟᱦᱟ ᱵᱚᱸᱜᱟ ᱫᱚ ᱯᱷᱟᱹᱜᱩᱱ ᱨᱮᱜᱮ ᱡᱩᱫᱤ ᱢᱟᱜᱽ ᱢᱚᱬᱮ ᱦᱩᱭᱩᱜᱼᱟ ᱢᱟᱜ ᱢᱚᱬᱮ ᱠᱷᱟᱱ ᱫᱚ ᱠᱟᱹᱴᱤᱡ ᱫᱮᱨᱤᱜ ᱠᱟᱱᱟ᱾ ᱵᱟᱹᱭᱥᱟᱹᱠ ᱡᱷᱮᱴ ᱥᱮᱫ ᱢᱟᱜ ᱢᱚᱬᱮ ᱫᱚ ᱦᱳᱭᱳᱜᱼᱟ ᱵᱟᱦᱟ ᱵᱚᱸᱜᱟ ᱫᱚ ᱯᱷᱟᱹᱜᱩᱱ ᱵᱚᱸᱜᱟ ᱨᱮᱜᱮ
ᱚᱱᱠᱟᱞᱮᱠᱟ ᱦᱮᱸ ᱱᱚᱛᱮ ᱦᱚᱸ ᱵᱟᱦᱟ ᱫᱚ ᱱᱚᱣᱟ ᱯᱷᱟᱹᱜᱩᱱ ᱵᱚᱸᱜᱟ ᱨᱮᱜᱮ ᱞᱮ ᱵᱟᱦᱟᱜ ᱠᱟᱱᱟ
ᱦᱮᱸ ᱵᱟᱦᱟ ᱪᱟᱸᱫᱳ ᱨᱮᱜᱮ ᱦᱳᱭ ᱛᱟᱨᱯᱚᱨ ᱢᱟ ᱢᱚᱜ ᱢᱚᱬᱮ ᱵᱚᱞᱛᱮ ᱚᱱᱛᱮ ᱫᱚ ᱵᱟᱝ ᱦᱚᱞᱟ ᱥᱟᱹᱨᱫᱤᱭ ᱱᱟᱠᱚ ᱟᱹᱰᱤ ᱡᱚᱢᱚᱠ ᱜᱮ ᱦᱩᱭᱱᱟ ᱟᱹᱰᱤ ᱟᱭᱢᱟ ᱦᱚᱲ ᱠᱚ ᱦᱚᱡ ᱞᱮᱱᱟ
ᱫᱚᱢᱮ ᱟᱫᱚ ᱵᱚᱸᱜᱟ ᱵᱩᱨᱩ ᱠᱮᱫᱟ ᱠᱚ ᱟᱹᱰᱤ ᱱᱟᱯᱟᱭ ᱜᱮ
ᱦᱩᱸ ᱦᱮᱸ ᱟᱨ ᱢᱟᱜᱢᱚᱬᱮ ᱫᱚ ᱱᱚᱝᱠᱟᱧ ᱟᱸᱡᱚᱢ ᱵᱟᱲᱟ ᱟᱠᱟᱫ ᱛᱟᱦᱮᱸᱱᱟ ᱵᱚᱞᱮ ᱢᱚᱬᱮ ᱥᱮᱨᱢᱟ ᱯᱚᱨ ᱚᱱᱠᱟ ᱦᱩᱭᱩᱜᱼᱟ ᱟᱫᱚ ᱱᱮᱛᱟᱨ ᱫᱚ ᱵᱚᱪᱷᱚᱨ ᱵᱚᱪᱷᱚᱨ ᱟᱫᱚᱢ ᱠᱚᱫᱚ ᱯᱮ ᱥᱮᱨᱢᱟ ᱵᱟᱫ ᱦᱚᱸᱠᱚ ᱟᱹᱜ ᱠᱟᱱᱟ ᱛᱚᱵᱮ ᱟᱯᱮ ᱥᱮᱫ ᱫᱚ ᱯᱮ ᱥᱮᱨᱢᱟ ᱵᱟᱫ ᱵᱟᱝ
ᱦᱮᱸ ᱯᱮ ᱥᱮᱨᱢᱟ ᱟᱠᱚᱭ ᱢᱚᱬᱮ ᱥᱮᱨᱢᱟ ᱦᱮᱸ ᱟᱫᱚ ᱵᱚᱸᱜᱟ ᱵᱩᱨᱩ ᱴᱷᱮᱱ ᱪᱮᱫ ᱞᱮᱠᱟ ᱠᱚ ᱨᱚᱲ ᱵᱟᱲᱟᱭᱟ ᱴᱷᱤᱠ ᱚᱱᱠᱟ ᱜᱮ ᱠᱚᱨᱟᱣᱟ ᱚᱠᱚᱭ ᱠᱚᱫᱚ ᱯᱮ ᱥᱮᱨᱢᱟ ᱠᱚ ᱨᱚᱲ ᱜᱮᱭᱟ ᱚᱠᱚᱭ ᱠᱚᱫᱚ ᱢᱚᱬᱮ ᱥᱮᱨᱢᱟ ᱟᱫᱚ ᱟᱞᱮᱫᱚ ᱯᱮ ᱥᱮᱨᱢᱟ ᱜᱮ ᱟᱨᱚ ᱱᱮᱛᱟᱨ ᱱᱟᱣᱟ ᱪᱮᱫ ᱩᱰᱳᱠ ᱟᱠᱟᱱᱟ ᱫᱤᱥᱚᱢ ᱦᱟᱸᱜ ᱢᱚᱬᱮ ᱥᱩᱫᱩ ᱠᱚ ᱞᱟᱹᱭᱫᱟ ᱟᱫᱚ ᱚᱱᱟ ᱫᱚ ᱫᱤᱱᱟᱹᱢ ᱠᱚ ᱢᱟᱜ ᱢᱚᱬᱮᱜ ᱠᱟᱱᱟ ᱚᱱᱮ ᱠᱤᱪᱷᱩ ᱜᱚᱢᱠᱮ ᱦᱚᱸᱠᱚ ᱞᱟᱹᱭᱮᱫ ᱫᱚ ᱡᱮ ᱵᱚᱸᱜᱟ ᱵᱩᱨᱩ ᱫᱚ ᱚᱱᱠᱟ ᱫᱚ ᱵᱟᱠᱚ ᱢᱟᱜ ᱠᱚᱣᱟ ᱯᱨᱚᱛᱮᱠ ᱥᱟᱞᱮ ᱥᱟᱞᱮ ᱫᱚ ᱥᱮ ᱯᱨᱚᱛᱮᱠ ᱥᱮᱨᱢᱟ ᱫᱚ ᱢᱚᱬᱮ ᱥᱮᱨᱢᱟ ᱚᱱᱛᱚᱨ ᱢᱟᱜ ᱟᱠᱚ ᱦᱩᱭᱩᱜᱼᱟ ᱟᱫᱚ ᱱᱮᱛᱟᱨ ᱢᱟ ᱧᱮᱞᱚᱜ ᱠᱟᱱᱟ ᱞᱮᱛᱟᱲ ᱜᱮ ᱫᱤᱱᱟᱹᱢ ᱜᱮᱠᱚ ᱢᱟᱜ ᱢᱚᱬᱮᱜ ᱠᱟᱱᱟ ᱢᱟᱱᱮ ᱯᱨᱚᱛᱛᱮᱠ ᱥᱟᱞᱮ ᱥᱮ ᱥᱮᱨᱢᱟ ᱨᱮ ᱚᱱᱟ ᱠᱚ ᱡᱟᱹᱱᱤᱡ ᱠᱷᱟᱱ ᱵᱟᱝ ᱴᱷᱤᱠᱚᱜ ᱠᱟᱱ ᱞᱮᱠᱟ ᱵᱩᱡᱷᱟᱹᱜ ᱠᱟᱱᱟ
ᱦᱮᱸ ᱱᱚᱣᱟ ᱠᱚ ᱡᱤᱱᱤᱥ ᱧᱮᱞ ᱞᱟᱹᱠᱛᱤ ᱠᱟᱱᱟ ᱵᱚᱞᱮ ᱪᱮᱫ ᱞᱮᱠᱟ? ᱡᱩᱛ ᱞᱮᱠᱷᱟᱡ ᱢᱚᱛᱞᱚᱵ ᱪᱮᱫ ᱞᱮᱠᱟ ᱦᱩᱭᱩᱜ ᱫᱚᱨᱠᱟᱨ ᱚᱱᱟ ᱠᱚ? ᱡᱟᱦᱟᱱᱟᱜ ᱠᱚᱱᱴᱨᱳᱞ ᱦᱩᱭᱩᱜ ᱫᱚᱨᱠᱟᱨ ᱟᱹᱣᱲᱤ ᱜᱮ ᱟᱹᱛᱷᱟᱹᱣᱟᱹᱲᱤ ᱜᱮ ᱱᱚᱝᱠᱟ ᱯᱚᱨᱚᱵᱽ ᱠᱚᱢ ᱵᱚᱸᱜᱟᱭ ᱠᱷᱟᱡ ᱫᱚ ᱵᱟᱝ ᱴᱷᱤᱠᱚᱜ᱾
ᱵᱟᱝ ᱴᱷᱤᱤᱠᱚᱜᱼᱟ ᱵᱟᱝ ᱴᱷᱤᱠᱚᱜᱼᱟ ᱡᱟᱦᱟᱸ ᱩᱰᱟᱹᱝ ᱫᱚᱨᱠᱟᱨ ᱛᱟᱦᱮᱸ ᱠᱟᱱᱟ ᱚᱱᱟ ᱦᱚᱸ ᱟᱫᱚ ᱚᱠᱟᱞᱮᱠᱟ ᱪᱚ ᱵᱩᱡᱷᱟᱹᱜᱼᱟ ᱡᱟᱦᱟᱱ ᱡᱤᱱᱤᱥ ᱜᱮ ᱫᱚᱢᱮ ᱰᱷᱮᱨ ᱞᱮᱱᱠᱷᱟᱱ ᱵᱟᱝ ᱵᱷᱟᱜᱮ ᱵᱟᱝ ᱵᱩᱡᱷᱟᱹᱜᱼᱟ ᱥᱮ
ᱦᱮᱸ ᱱᱚᱣᱟ ᱠᱚ ᱟᱹᱨᱤᱪᱟᱞᱤ ᱦᱚᱸ ᱢᱟᱞᱚᱴ ᱤᱫᱤᱜᱼᱟ ᱵᱟᱝ ᱵᱩᱡᱷᱟᱹᱜᱼᱟ ᱵᱚᱞᱮ ᱪᱮᱫ ᱥᱟᱹᱨᱤ ᱠᱟᱱᱟ ᱪᱮᱫ ᱮᱲᱮ ᱠᱟᱱᱟ ᱱᱮᱛᱟᱨ ᱵᱚᱱ ᱧᱮᱞ ᱵᱟᱲᱟᱭᱮᱫ ᱠᱟᱱ ᱜᱮᱭᱟ ᱡᱟᱹᱥ? ᱥᱮ ᱵᱟᱦᱟ ᱥᱚᱦᱨᱟᱭ ᱨᱮᱦᱚᱸ ᱱᱚᱣᱟ ᱠᱚᱞᱮᱡᱽ ᱠᱚᱨᱮ ᱠᱚ ᱥᱚᱦᱨᱟᱭᱚᱜ ᱠᱟᱱᱟ ᱴᱷᱤᱠ ᱜᱮᱭᱟ ᱛᱷᱚᱲᱟ ᱜᱟᱱ ᱞᱮᱠᱤᱱ ᱯᱩᱨᱟᱹ ᱚᱱᱟ ᱨᱮᱱᱟᱜ ᱩᱫᱩᱜ ᱫᱚᱨᱠᱟᱨ ᱠᱷᱟᱹᱞᱤᱢ ᱮᱱᱮᱡ ᱢᱚᱛᱚᱡ ᱮᱢ ᱮᱱᱮᱡ ᱠᱷᱟᱸᱡ ᱫᱚ ᱵᱟᱝ ᱴᱷᱤᱠᱚᱜᱼᱟ ᱟᱫᱚᱢ ᱡᱟᱭᱜᱟᱧ ᱧᱮᱞ ᱵᱟᱲᱟ ᱟᱠᱟᱫᱟ ᱠᱷᱟᱹᱞᱤ ᱰᱤᱡᱮ ᱨᱮᱠᱚ ᱪᱟᱹᱞᱩ ᱠᱟᱜᱼᱟ ᱟᱨ ᱠᱚ ᱚᱞ ᱠᱟᱜᱼᱟ ᱵᱚᱞᱮ ᱦᱮᱸ ᱥᱚᱨᱦᱟᱭ ᱞᱮ ᱢᱟᱱᱟᱣ ᱢᱟᱱᱟᱣᱫᱟ
ᱚ ᱦᱳᱭ ᱡᱟᱦᱟᱸ ᱟᱵᱚ ᱥᱟᱱᱛᱟᱲ ᱥᱟᱶᱛᱟ ᱨᱮᱱᱟᱜ ᱞᱟᱠᱪᱟᱨ ᱱᱮᱢᱟᱪᱟᱨ ᱚᱱᱟ ᱠᱚᱫᱚ ᱩᱫᱩᱜ ᱥᱚᱫᱚᱨ ᱫᱚᱨᱠᱟᱨ ᱠᱟᱱᱟ ᱥᱮ ᱟᱵᱚᱣᱟᱜ ᱚᱞ ᱵᱤᱞ ᱛᱟᱞᱟ ᱛᱮᱦᱚᱸ ᱥᱚᱫᱚᱨ ᱫᱚᱨᱠᱟᱨ ᱠᱟᱱᱟ ᱯᱨᱚᱡᱮᱠᱴ ᱢᱟᱫᱽᱫᱷᱚᱢ ᱛᱮᱦᱚᱸ ᱢᱮᱱᱠᱷᱟᱱ ᱢᱮ ᱱᱚᱜᱼᱚᱭ ᱱᱚᱝᱠᱟ ᱰᱤᱡᱮ ᱵᱚᱠᱥ ᱤᱫᱤ ᱠᱟᱛᱮᱜ ᱢᱟᱱᱮ ᱵᱷᱟᱜᱤᱭᱟᱜ ᱛᱤᱱᱟᱹᱜᱴᱟᱜ ᱦᱩᱭᱩᱜ ᱠᱟᱱᱟ ᱛᱟᱨ ᱵᱮᱥᱤ ᱵᱟᱹᱲᱤᱡᱟᱜ ᱵᱮᱥᱤ ᱦᱤᱡᱩᱜ ᱠᱟᱱᱟ
ᱦᱮᱸ ᱦᱮᱸ
ᱠᱟᱨᱚᱱ ᱰᱤᱡᱮ ᱵᱚᱠᱥ ᱨᱮᱫᱚ ᱟᱵᱚ ᱫᱚ ᱵᱟᱵᱚᱱ ᱥᱚᱦᱨᱟᱭᱚᱜᱼᱟ ᱥᱮ ᱛᱩᱢᱫᱟᱜ ᱴᱟᱢᱟᱠ ᱠᱟᱛᱮᱜ ᱵᱚᱱ ᱥᱚᱨᱦᱟᱭᱚᱜᱼᱟ ᱠᱤᱱᱛᱩ ᱚᱸᱰᱮ ᱠᱚᱞᱮᱡᱽ ᱨᱮ ᱠᱤᱢᱵᱟ ᱱᱚᱝᱠᱟᱱ ᱯᱨᱚᱡᱮᱠᱴ ᱡᱚᱠᱷᱚᱱ ᱩᱫᱩᱜ ᱦᱩᱭᱩᱜ ᱠᱟᱱᱟ ᱰᱤᱡᱮ ᱵᱚᱠᱥ ᱮᱢ ᱠᱟᱛᱮ ᱵᱚᱱ ᱮᱱᱮᱡ ᱠᱟᱱᱟ ᱠᱚ ᱮᱱᱮᱡ ᱠᱟᱱᱟ ᱠᱚ
ᱚᱱᱟ ᱠᱚᱫᱚ ᱵᱟᱹᱲᱤᱡ ᱪᱟᱞᱟᱜ ᱠᱟᱱᱟ ᱟᱫᱚ ᱚᱱᱟ ᱛᱮ ᱵᱮᱥᱠᱟᱛᱮ ᱱᱤᱛᱚᱜ ᱡᱟᱦᱟᱸ ᱟᱵᱚᱱ ᱚᱞᱚᱜ ᱯᱟᱲᱦᱟᱜ ᱵᱚᱱ ᱥᱮᱬᱟ ᱟᱠᱟᱫᱟ ᱟᱵᱚ ᱡᱩᱫᱤ ᱱᱚᱣᱟ ᱠᱚ ᱴᱷᱤᱠ ᱴᱷᱟᱠ ᱵᱟᱵᱚᱱ ᱠᱚ ᱠᱟᱹᱢᱤᱭᱟ ᱥᱮ ᱵᱟᱵᱚᱱ ᱠᱚᱨᱟᱣᱟ ᱥᱮ ᱵᱟᱵᱚᱱ ᱞᱟᱹᱭ ᱥᱟᱢᱴᱟᱣ ᱟᱠᱚᱣᱟ ᱛᱟᱦᱚᱞᱮ ᱱᱩᱠᱩ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱫᱚ ᱪᱮᱫ ᱠᱚ ᱵᱟᱝᱟ ᱦᱮᱸ ᱡᱮᱦᱮᱛᱩ ᱟᱵᱚ ᱟᱹᱭᱩᱨ ᱠᱟᱱᱟᱵᱚᱱ ᱟᱹᱭᱩᱨ ᱛᱮᱱ ᱠᱟᱱᱟᱵᱚᱱ ᱟᱵᱚ ᱵᱚᱱ ᱟᱹᱭᱩᱨ ᱠᱚᱣᱟ ᱟᱵᱚ ᱪᱮᱫᱠᱟ ᱫᱤᱥ ᱦᱩᱫᱤᱥ ᱛᱮᱵᱚᱱ ᱞᱟᱹᱭᱟ ᱣᱟ ᱪᱮᱫ ᱱᱟᱯᱟᱭ ᱰᱟᱦᱟᱨ ᱛᱮᱵᱚᱱ ᱤᱫᱤ ᱠᱚᱣᱟ ᱵᱟᱹᱵᱩ ᱵᱟᱹᱵᱩ ᱢᱟᱹᱭ ᱛᱟᱠᱚ ᱴᱷᱤᱠ ᱚᱠᱟ ᱰᱟᱦᱟᱨ ᱛᱮᱜᱮ ᱩᱱᱠᱩ ᱫᱚᱠᱚ ᱪᱟᱞᱟᱜᱼᱟ ᱟᱵᱚ ᱡᱩᱫᱤ ᱱᱮᱛᱟᱨ ᱠᱷᱚᱱ ᱡ ᱰᱤᱡᱮ ᱵᱚᱠᱥ ᱵᱚᱱ ᱪᱟᱹᱞᱩ ᱟᱠᱚᱣᱟ ᱠᱚᱞᱮᱡᱽ ᱨᱮ ᱤᱥᱠᱩᱞ ᱨᱮ ᱡᱮ ᱱᱚᱝᱠᱟ ᱠᱟᱛᱮ ᱞᱮ ᱥᱚᱨᱦᱟᱭᱚᱜᱼᱟ ᱛᱟᱦᱞᱮ ᱩᱱ ᱫᱚ ᱚᱱᱟ ᱜᱮ ᱧᱮᱞ ᱥᱟᱸᱜᱮ ᱡᱚᱝ ᱠᱟᱱᱟ ᱥᱮ
ᱦᱮᱸ ᱚᱱᱟ ᱠᱚ ᱩᱱᱠᱩ ᱦᱚᱸᱠᱚ ᱵᱩᱡᱷᱟᱹᱣᱟ ᱡᱮ ᱱᱚᱶᱟ ᱜᱮ ᱯᱟᱥᱮ ᱟᱵᱚᱣᱟᱜ ᱥᱚᱨᱦᱟᱭ ᱠᱟᱱ ᱫᱚ ᱰᱤᱡᱮ ᱛᱮ ᱪᱟᱹᱞᱩᱭ ᱱᱚᱣᱟ ᱜᱮ ᱥᱚᱦᱨᱟᱭ ᱱᱤᱭᱚᱢ ᱠᱟᱹᱱᱩᱱ ᱥᱮ ᱚᱱᱟ ᱛᱤᱱᱟᱹᱜ ᱢᱮᱱᱟᱜᱼᱟ ᱟᱹᱨᱤᱪᱟᱹᱞᱤ ᱚᱱᱟ ᱵᱟᱠᱚ ᱵᱩᱡᱷᱟᱹᱣ ᱧᱟᱢᱟ ᱪᱮᱫ ᱠᱟᱱᱟ ᱪᱮᱫ ᱞᱮᱠᱟ ᱠᱟᱱᱟ ᱡᱮᱣᱥᱮ ᱱᱮᱛᱟᱨᱤᱧ ᱧᱮᱞ ᱵᱟᱲᱟ ᱟᱠᱟᱫ ᱠᱚᱣᱟ ᱡᱮ ᱱᱚᱣᱟ ᱥᱚᱨᱦᱟᱭ ᱯᱚᱨᱚᱵᱽ ᱦᱚᱸ ᱛᱤᱱᱟᱹᱜ ᱢᱟᱦᱟ ᱨᱮᱱᱟᱜ ᱠᱟᱱᱟ ᱱᱤᱭᱟᱹ ᱦᱚᱸ ᱵᱟᱠᱚ ᱞᱟᱹᱭ ᱫᱟᱲᱮᱭᱟᱜᱼᱟ ᱟᱨ ᱮᱦᱚᱵ ᱢᱟᱦᱟ ᱪᱮᱫ ᱦᱩᱭᱩᱜᱼᱟ ᱚᱱᱟ ᱠᱚᱢᱟ ᱟᱨᱦᱚᱸ ᱟᱹᱰᱤ ᱡᱟᱹᱥᱛᱤ ᱚᱠᱚᱭ ᱦᱚᱸ ᱵᱟᱠᱚ ᱵᱟᱲᱟᱭᱟ ᱟᱹᱰᱤ ᱠᱚᱢ ᱦᱚᱲ ᱢᱟᱨᱮ ᱦᱚᱲᱜᱤ ᱠᱷᱟᱱᱡ ᱛᱷᱚᱲᱟ ᱥᱮᱬᱟ ᱦᱚᱲ ᱥᱮ ᱯᱟᱲᱦᱟᱜ ᱦᱚᱲ ᱯᱟᱲᱦᱟᱜ ᱦᱚᱲ ᱦᱚᱸ ᱡᱟᱹᱥᱛᱤ ᱧᱮᱞ ᱵᱟᱲᱟ ᱠᱚᱟᱜᱼᱟ ᱠᱚ ᱵᱟᱠᱚ ᱵᱟᱲᱟᱭᱟ ᱤᱧᱨᱮᱱ ᱜᱟᱛᱮ ᱠᱚ ᱢᱮᱱᱟᱜ ᱠᱚᱣᱟ ᱩᱱᱠᱩᱧ ᱠᱩᱞᱤ ᱵᱟᱲᱟ ᱠᱚᱣᱟ ᱵᱚᱞᱮ ᱛᱤᱱᱟᱹᱜ ᱱᱚᱝᱠᱟᱱ ᱢᱮᱱᱟᱜ ᱛᱟᱠᱚᱣᱟ ᱛᱟᱵᱚᱱᱟ ᱤᱭᱟᱹ ᱠᱚ ᱟᱹᱨᱤᱪᱟᱹᱞᱤ ᱛᱚᱵᱮ ᱵᱟᱠᱚ ᱞᱟᱹᱭ ᱫᱟᱲᱮᱭᱟᱜ ᱛ ᱟᱹᱰᱤ ᱫᱩᱠ ᱨᱮᱱᱟᱜ ᱠᱟᱛᱷᱟ ᱠᱟᱱᱟ ᱱᱚᱣᱟ ᱠᱚᱫᱚ
ᱥᱟᱹᱨᱤᱜᱮ ᱱᱚᱣᱟ ᱯᱟᱹᱦᱤᱞ ᱦᱚᱭᱛᱳ ᱟᱵᱚ ᱱᱤᱛᱚᱜ ᱚᱞᱚᱜ ᱯᱟᱲᱦᱟᱣ ᱵᱚᱱ ᱥᱮᱬᱟ ᱟᱠᱟᱫᱟ ᱢᱮᱱᱠᱷᱟᱱ ᱯᱟᱦᱤᱞ ᱫᱚ ᱚᱞᱵᱤᱞ ᱛᱟᱞᱟᱛᱮ ᱵᱟᱝ ᱛᱟᱦᱮᱸ ᱠᱟᱱᱟ ᱱᱤᱛ ᱱᱤᱛᱚᱜ ᱢᱮᱱᱠᱷᱟᱱ ᱟᱵᱚ ᱡᱟᱦᱟᱸ ᱵᱚᱱ ᱚᱞ ᱵᱤᱞ ᱵᱚᱱ ᱥᱮᱬᱟ ᱥᱮ ᱪᱮᱫ ᱟᱠᱟᱫᱟ ᱠᱷᱟᱱ ᱟᱵᱚ ᱠᱚ ᱚᱱᱠᱟᱱ ᱡᱟᱦᱟᱸᱭ ᱯᱟᱹᱦᱤᱞ ᱦᱟᱲᱟᱢ ᱠᱚ ᱫᱟᱫᱩ ᱛᱟᱠᱚ ᱵᱟᱵᱟ ᱛᱟᱠᱚ ᱥᱮ ᱚᱱᱠᱟᱱ ᱜᱚᱲᱚᱢ ᱦᱟᱲᱟᱢ ᱛᱟᱠᱚ ᱦᱮᱱᱟᱜ ᱠᱚᱣᱟ ᱩᱱᱠᱩ ᱴᱷᱮᱱ ᱠᱷᱚᱱ ᱟᱵᱚ ᱥᱮᱪᱮᱫ ᱦᱩᱭᱩᱜ ᱛᱟᱵᱚᱱᱟ ᱩᱱᱠᱩ ᱵᱚᱱ ᱠᱩᱞᱤ ᱠᱚᱣᱟ ᱚᱱᱟ ᱠᱩᱞᱤᱛ ᱟᱵᱚ ᱵᱚᱱ ᱵᱩᱡᱷᱟᱹᱣᱟ ᱢᱤᱫ ᱦᱚᱲ ᱴᱷᱮᱱ ᱫᱚ ᱵᱟᱝ ᱵᱟᱨ ᱯᱮ ᱴᱷᱮᱱ ᱵᱚᱱ ᱠᱩᱞᱤ ᱠᱚᱣᱟ ᱚᱠᱟᱴᱟᱜ ᱴᱷᱤᱠᱚᱜ ᱠᱟᱱᱟ ᱚᱱᱟ ᱠᱚ ᱥᱟᱵ ᱠᱟᱛᱮᱫ ᱟᱵᱚ ᱯᱩᱛᱷᱤ ᱢᱟᱫᱽᱫᱷᱚᱢ ᱛᱮ ᱥᱮ ᱯᱩᱛᱷᱤ ᱛᱟᱞᱟᱛᱮ ᱟᱵᱚ ᱚᱞᱵᱤᱞ ᱛᱟᱞᱟ ᱛᱮᱦᱚᱸ ᱟᱨᱚ ᱚᱱᱟ ᱠᱚ ᱠᱷᱚᱸᱫᱽᱨᱚᱱ ᱠᱟᱛᱮ ᱫᱚᱦᱚ ᱦᱩᱭᱩᱜ ᱛᱟᱵᱚᱱᱟ ᱛᱟᱵᱚᱱᱟ ᱛᱚᱵᱮ ᱛᱚ ᱟᱵᱚᱣᱟᱜ ᱯᱩᱛᱷᱤ ᱨᱮᱵᱚᱱ ᱚᱞ ᱞᱮᱠᱷᱟᱱ ᱥᱮ ᱵᱳᱭ ᱯᱚᱛᱚᱵ ᱠᱚᱨᱮ ᱵᱚᱱ ᱚᱞ ᱞᱮᱠᱷᱟᱱ ᱦᱟᱯᱮᱱ ᱫᱤᱱ ᱨᱮ ᱚᱱᱟ ᱜᱤᱫᱽᱨᱟᱹ ᱠᱚ ᱯᱟᱲᱦᱟᱣ ᱛᱮᱠᱚ ᱧᱟᱢᱟ ᱡᱮ ᱟᱞᱮᱭᱟᱜ ᱫᱚ ᱱᱚᱝᱠᱟᱱᱟᱜ ᱱᱟᱜᱟᱢ ᱢᱮᱱᱟᱜ ᱛᱟᱞᱮᱭᱟ ᱱᱚᱝᱠᱟ ᱠᱟᱛᱮ ᱞᱮ ᱦᱮᱡ ᱟᱠᱟᱱᱟ ᱱᱚᱝᱠᱟ ᱥᱚᱨᱦᱟᱭ ᱞᱮ ᱢᱟᱱᱟᱣᱟ ᱥᱮ ᱥᱟᱠᱨᱟᱛ ᱞᱮ ᱢᱟᱱᱟᱣᱟ ᱦᱮᱸ
ᱚᱱᱠᱟᱱ
ᱯᱟᱹᱦᱤᱞ ᱵᱟᱠᱚ ᱚᱞ ᱞᱮᱫ ᱛᱟᱵᱚᱱ ᱚᱞᱚᱜ ᱯᱟᱲᱦᱟᱜ ᱵᱟᱠᱚ ᱵᱟᱲᱟᱭᱟ ᱛᱮ ᱵᱟᱠᱚ ᱚᱞ ᱞᱮᱫ ᱛᱟᱵᱚᱱᱟ ᱟᱨ ᱱᱤᱛᱚᱜ ᱡᱩᱫᱤ ᱟᱵᱚᱵᱚᱱ ᱚᱞᱵᱤᱞ ᱛᱟᱞᱟᱛᱮ ᱵᱟᱵᱚᱱ ᱫᱚᱦᱚᱭᱟ ᱛᱟᱦᱚᱞᱮ ᱚᱱᱟ ᱫᱚᱵᱚᱱ ᱟᱫ ᱪᱟᱵᱟᱜᱼᱟ ᱡᱟᱹᱱᱤᱡ ᱥᱟᱱᱛᱟᱲᱫᱚ
ᱞᱟᱹᱠᱛᱤ ᱠᱟᱱᱟ ᱱᱚᱣᱟ ᱛᱤᱱᱟᱹᱜ ᱟᱵᱚᱣᱟᱜ ᱱᱟᱜᱟᱢ ᱢᱮᱱᱟᱜᱼᱟ ᱥᱮ ᱟᱵᱚᱣᱟᱜ ᱥᱟᱶᱦᱮᱫ ᱨᱮᱱᱟᱜ ᱟᱨ ᱛᱤᱱᱟᱹᱜ ᱟᱹᱨᱤᱪᱟᱹᱞᱤ ᱠᱚ ᱛᱤᱱᱟᱹᱜ ᱱᱤᱭᱚᱢ ᱠᱟᱱᱩᱱ ᱠᱚ ᱢᱮᱱᱟᱜᱼᱟ ᱡᱚᱛᱚ ᱚᱞ ᱫᱚᱦᱚ ᱠᱟᱛᱮᱫ ᱜᱮ ᱟᱹᱰᱤ ᱢᱚᱸᱡᱽ ᱦᱩᱭ ᱠᱚᱜᱼᱟ ᱟᱨ ᱟᱭᱢᱟ ᱢᱮᱱᱟᱜ ᱠᱚᱣᱟ ᱥᱟᱶᱸᱦᱮᱫᱤᱭᱟᱹ ᱠᱚ ᱚᱞᱮᱫ ᱠᱟᱱ ᱜᱮᱭᱟ ᱞᱮᱠᱤᱱ ᱯᱟᱲᱦᱟᱜ ᱦᱚᱲ ᱯᱟᱥᱮᱡ ᱟᱹᱰᱤ ᱠᱚᱢ ᱢᱮᱱᱟᱜ ᱵᱚᱱᱟ ᱚᱱᱠᱟᱧ ᱟᱢᱫᱟᱡᱽ ᱟᱠᱟᱫᱟ
ᱟᱹᱰᱤ ᱜᱟᱱ ᱜᱮ ᱟᱹᱰᱤ ᱜᱟᱱ ᱜᱮ ᱱᱮᱛᱟᱨ ᱟᱛᱳ ᱴᱚᱞᱟ ᱠᱚᱨᱮᱦᱚᱸ ᱟᱹᱰᱤ ᱜᱟᱱ ᱤᱥᱠᱩᱞ ᱠᱚᱞᱮᱡᱽ ᱠᱚᱦᱚᱸ ᱵᱟᱹᱜᱤᱭ ᱫᱟᱠᱚᱸ ᱵᱟᱝ ᱠᱚ ᱪᱟᱞᱟᱜ ᱠᱟᱱᱟ ᱟᱹᱰᱤ ᱠᱚ ᱯᱟᱲᱦᱟᱣᱱᱟ ᱦᱮᱸ ᱦᱸ ᱢᱟᱫᱽᱫᱷᱤᱠ ᱦᱚᱸ ᱵᱟᱠᱚ ᱮᱢ ᱛᱟᱵᱚᱱᱟ ᱛᱟᱨᱯᱚᱨ ᱦᱟᱱᱛᱮ ᱠᱚᱞᱮᱡ ᱞᱮᱵᱮᱞ ᱫᱚ ᱟᱹᱰᱤ ᱥᱟᱺᱜᱤᱧ ᱨᱮᱱᱟᱜ ᱠᱟᱛᱷᱟ ᱠᱟᱱᱟ ᱟᱫᱚ ᱠᱟᱹᱴᱤᱡ ᱠᱚ ᱦᱟᱨᱟ ᱜᱚᱫ ᱮᱱᱠᱷᱟᱱ ᱵᱮᱥ ᱦᱟᱱᱟ ᱱᱚᱣᱟ ᱠᱟᱹᱢᱤ ᱨᱮᱠᱚ ᱢᱟᱛᱟᱣᱱᱟ
ᱦᱮᱸ ᱱᱚᱝᱠᱟ ᱠᱟᱡᱟᱠ ᱠᱚ ᱧᱮᱞᱚᱜ ᱠᱟᱱᱟ ᱱᱚᱝᱠᱟ ᱟᱨ ᱚᱠᱚᱭ ᱠᱚ ᱯᱟᱲᱦᱟᱜ ᱠᱟᱱᱟ ᱩᱱᱠᱩ ᱦᱚᱸ ᱢᱚᱛᱞᱟᱵ ᱱᱚᱶᱟ ᱟᱵᱚᱣᱟᱜ ᱥᱟᱱᱛᱟᱲᱤ ᱯᱟᱹᱨᱥᱤ ᱨᱮᱱᱟᱜ ᱥᱟᱶᱦᱮᱫ ᱠᱚ ᱵᱟᱠᱚ ᱧᱮᱞ ᱧᱮᱞ ᱮᱫᱟ
ᱦᱮᱸ ᱯᱨᱟᱭ ᱞᱮᱠᱟ ᱧᱮᱞᱚᱜ ᱠᱟᱱᱟ ᱱᱮᱛᱟᱨ ᱱᱚᱣᱟ ᱯᱚᱨᱚᱵᱽ ᱥᱮ ᱱᱚᱣᱟ ᱪᱮᱫ ᱰᱤᱡᱮ ᱵᱚᱠᱥ ᱚᱨᱮᱥᱴᱟᱨ ᱠᱚ ᱟᱛᱮ ᱡᱟᱦᱟᱸ ᱪᱟᱞᱟᱜ ᱠᱟᱱᱟ ᱚᱱ ᱚᱱᱛᱮᱱ ᱨᱮ ᱵᱤᱥᱤ ᱠᱚ ᱞᱟᱢᱟ ᱫᱤᱭᱟᱜ ᱠᱟᱱᱟ ᱡᱤᱣᱟᱱ ᱠᱚᱲᱟ ᱠᱩᱲᱤ ᱠᱩᱲᱤ ᱠᱚ ᱟᱫᱚ ᱡᱟᱛᱮ ᱚᱱᱟ ᱠᱚ ᱟᱞᱚ ᱠᱚ ᱪᱟᱞᱟᱜ ᱢᱟ ᱥᱮ ᱟᱞᱚ ᱦᱩᱭᱩᱜ ᱢᱟ ᱦᱩᱭᱩᱜ ᱨᱮᱦᱚᱸ ᱥᱤᱠ ᱥᱤᱥᱴᱮᱢᱮᱴᱤᱠ ᱥᱤᱧ ᱵᱮᱲᱟ ᱦᱩᱭᱩᱜ ᱢᱟ ᱧᱤᱫᱟᱹ ᱵᱟᱝ ᱦᱩᱭᱩᱜ ᱢᱟ ᱛᱟᱦᱚᱞᱮ ᱠᱤᱪᱷᱩ ᱟᱹᱰᱤ ᱜᱟᱱ ᱠᱚᱲᱟ ᱜᱤᱫᱽᱨᱟᱹ ᱠᱩᱲᱤ ᱫᱚᱠᱚ ᱥᱚᱪᱮᱛᱚᱱᱼᱟ
ᱦᱮᱸ ᱦᱮᱸ ᱱᱚᱣᱟ ᱧᱤᱫᱟᱹ ᱡᱟᱛᱨᱟ ᱟᱨ ᱟᱭᱢᱟᱠ ᱱᱚᱣᱟ ᱯᱷᱩᱴᱵᱚᱞ ᱠᱚ ᱪᱮᱫ ᱠᱚ ᱮᱢᱟᱱ ᱦᱩᱭᱩᱜ ᱠᱟᱱ ᱠᱷᱟᱹᱛᱤᱨ ᱛᱮ ᱛᱷᱚᱲᱟ ᱟᱵᱚᱣᱟᱜ ᱥᱚᱢᱟᱡᱽ ᱢᱟᱞᱚᱴ ᱥᱮᱫ ᱪᱟᱞᱟᱜ ᱠᱟᱱᱟ ᱟᱨ ᱱᱚᱣᱟ ᱠᱷᱚᱡ ᱛᱚ ᱟᱵᱚ ᱜᱮ ᱟᱹᱩᱨᱤᱭᱟᱹ ᱦᱚᱲ ᱠᱚᱜᱮ ᱵᱚᱱ ᱡᱟᱦᱟᱱᱟᱜ ᱱᱚᱝᱠᱟ ᱮᱣᱮᱨᱱᱮᱥ ᱵᱚᱱ ᱩᱰᱩᱠ ᱫᱩᱠ ᱞᱮᱠᱟᱱ ᱟᱹᱰᱤ ᱢᱚᱸᱡᱽ ᱦᱩᱭᱩᱜᱼᱟ
ᱦᱮᱸ ᱛᱟᱨᱯᱚᱨᱮ ᱠᱚᱝ ᱠᱤᱪᱷᱩ ᱥᱚᱝᱜᱚᱴᱷᱚᱱ ᱠᱚᱦᱚᱸ ᱱᱚᱝᱠᱟ ᱚᱛᱤᱨᱤᱠᱛᱚ ᱠᱚᱨᱟᱣ ᱮᱫᱟ ᱚᱱᱟ ᱥᱚᱢᱟᱡᱽ ᱥᱚᱪᱮᱛᱚᱱ ᱞᱮᱠᱟᱱᱟᱜ ᱠᱚᱨᱟᱣ ᱦᱩᱭᱩᱜᱼᱟ ᱠᱤᱪᱷᱩ
ᱦᱮᱸ ᱦᱮᱸ ᱦᱮᱸ
ᱛᱟᱦᱚᱞᱮ ᱛᱮᱦᱮᱧ ᱫᱚ ᱱᱚᱝᱠᱟ ᱜᱮ
ᱥᱚᱢᱚᱭ ᱠᱚ ᱦᱩᱭᱱᱟ ᱦᱮᱸ ᱴᱷᱤᱠᱜᱮᱭᱟ ᱤᱧ ᱥᱮᱫ ᱠᱷᱚᱡ ᱟᱭᱢᱟ ᱥᱟᱨᱦᱟᱣ ᱟᱨ ᱡᱚᱦᱟᱨ